ᱦᱮᱞᱳ
ᱦᱮᱸ ᱟᱸᱡᱚᱢᱚᱜ ᱠᱟᱱᱟ ᱤᱧᱟᱹᱜ ᱨᱚᱲ
ᱦᱮᱸ ᱟᱸᱡᱚᱢᱚᱜ ᱠᱟᱱᱟ ᱫᱟᱫᱟ ᱡᱚᱦᱟᱨ ᱜᱮ
ᱦᱮᱸ ᱡᱚᱦᱟᱨ ᱜᱮ ᱢᱟᱹᱭ
ᱦᱮᱸ ᱪᱮᱫ ᱪᱤᱠᱟᱹᱭ ᱦᱩᱭᱩᱜ ᱠᱟᱱᱟ ᱫᱟᱫᱟ
ᱩᱸ, ᱪᱮᱫ ᱦᱚᱸ ᱵᱟᱝᱟ ᱱᱚᱜᱼᱚᱭ ᱫᱩᱲᱩᱵ ᱵᱟᱲᱟ ᱦᱩᱭ ᱟᱠᱟᱱᱟ ᱚᱲᱟᱜ ᱠᱚᱨᱮᱜ ᱜᱮ ᱾ ᱟᱢ ᱫᱚ ᱪᱮᱫ ᱮᱢ ᱪᱤᱠᱟᱹᱭᱮᱫᱟ ᱢᱟᱹᱭ? ᱦᱮᱸ ᱦᱮᱸ ᱱᱟᱯᱟᱭ ᱜᱮ ᱾
ᱚ ᱪᱮᱫ ᱦᱚᱸ ᱵᱟᱝ ᱜᱮ ᱫᱟ ᱫᱩᱲᱩᱵ ᱟᱠᱟᱱᱟᱹᱧ ᱤᱧ ᱦᱚᱸ ᱾ ᱫᱟᱜ ᱮ ᱡᱚᱨᱚᱭᱮᱫᱟ ᱱᱚᱛᱮ ᱫᱚ ᱟᱫᱚ ᱪᱮᱫ ᱪᱤᱠᱟᱹᱭ ᱦᱩᱭᱩᱜᱼᱟ, ᱟᱞᱮ ᱚᱲᱟᱜ ᱠᱚᱨᱮ ᱜᱮ ᱱᱤᱛᱚᱜ ᱫᱚ ᱾
ᱚᱻ ᱫᱟᱜ ᱮ ᱡᱚᱨᱚᱭ ᱫᱟ ᱚᱱᱟᱛᱮ ᱫᱚ ᱾
ᱦᱳᱭ ᱦᱳᱭ, ᱟᱯᱮ ᱥᱮᱱ ᱫᱚ?
ᱟᱞᱮ ᱥᱮᱫ ᱦᱚᱸ ᱨᱤᱢᱤᱞ ᱠᱟᱫᱟᱭ, ᱠᱤᱱᱛᱩ ᱫᱟᱜ ᱫᱚ ᱵᱟᱭ ᱡᱚᱨᱚᱭᱮᱫᱟᱭ ᱾
ᱚ ᱟᱪᱷᱟ
ᱟᱨ ᱤᱧᱟᱹᱜ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ?
ᱦᱮᱸ?
ᱦᱮᱸ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ ᱥᱮ ᱪᱮᱫᱠᱟ ᱵᱷᱤᱛᱤᱨ ᱧᱚᱜ ᱨᱮ ᱟᱸᱡᱚᱢᱚᱜ ᱠᱟᱱᱟ?
ᱟ ᱵᱟᱝ ᱜᱮ ᱴᱷᱤᱠ ᱜᱮᱭᱟ ᱫᱟᱫᱟ ᱴᱷᱤᱠ ᱜᱮ ᱟᱸᱡᱚᱢᱚᱜ ᱠᱟᱱᱟ ᱾
ᱚᱻ ᱟᱪᱷᱟ, ᱦᱮᱸ ᱦᱮᱸ ᱟᱢᱟᱜ ᱨᱚᱲ ᱫᱚ ᱴᱷᱤᱠ ᱜᱮ ᱟᱸᱡᱚᱢᱚᱜ ᱠᱟᱱᱟ ᱾
ᱟᱪᱪᱷᱟ ᱟᱪᱪᱷᱟ ᱦᱮᱸ ᱡᱚᱢ ᱵᱟᱲᱟ ᱠᱚᱫᱚ ᱦᱩᱭ ᱠᱟᱱᱟ ᱾
ᱤᱧᱟᱹᱜ ᱫᱚ ᱟᱹᱣᱨᱤ ᱦᱩᱭᱩᱜᱼᱟ, ᱱᱚᱜᱼᱚᱭ ᱡᱚᱢ ᱵᱟᱲᱟ ᱦᱩᱭᱩᱜᱼᱟ ᱱᱟᱸᱜ ᱾
ᱚᱦᱚ
ᱟᱨ ᱛᱟᱯᱚᱨᱮ ᱨᱚᱦᱚᱭ ᱫᱚ ᱛᱟᱦᱚᱞᱮ ᱫᱚ ᱛᱤᱱᱟᱹᱜ ᱥᱟᱺᱜᱤᱧ ᱞᱟᱦᱟᱭᱮᱱ ᱛᱟᱯᱮᱭᱟ
ᱨᱚᱦᱚᱭ ᱫᱚ ᱱᱚᱜᱼᱚᱭ ᱪᱟᱹᱞᱩ ᱠᱟᱱᱟ ᱪᱟᱞᱟᱜ ᱠᱟᱱᱟ ᱱᱚᱜᱼᱚᱭ ᱾ ᱦᱚᱞᱟ ᱠᱷᱚᱱᱟᱜ ᱟᱞᱮ ᱚᱲᱟᱜ ᱨᱮᱢᱟᱠᱚ ᱨᱚᱦᱚᱭᱫᱟ ᱾
ᱚ, ᱦᱩᱲᱩ ᱨᱚᱦᱚᱭ ᱪᱟᱞᱟᱜ ᱠᱟᱱᱟ ᱵᱟᱝ ᱾ ᱟ ᱟᱹᱰᱤ ᱞᱚᱜᱚᱱ ᱜᱮ ᱵᱷᱟᱜᱤ ᱜᱮ ᱞᱚᱱ ᱦᱩᱭᱩᱜ ᱠᱟᱱ ᱛᱟᱯᱮᱭᱟ ᱾
ᱟᱨ ᱢᱟᱹᱭ ᱟᱯᱮ ᱚᱱᱛᱮ ᱫᱚ?
ᱟᱞᱮ ᱱᱚᱛᱮ ᱫᱚ ᱟᱹᱣᱨᱤ ᱟᱹᱣᱨᱤ ᱠᱚ ᱮᱦᱚᱵᱟ ᱟᱨᱠᱤ ᱦᱩᱲᱩ ᱫᱚ ᱨᱚᱦᱚᱭ ᱫᱚ ᱟᱨᱠᱤ ᱾ ᱛᱚᱞᱟ ᱠᱚᱜᱮ ᱦᱮᱸᱜᱼ ᱮ ᱦᱟᱨᱟᱜ ᱠᱟᱱᱟ ᱟᱫᱚ ᱚᱱᱟᱼᱼ ᱞᱚᱥᱚᱫ ᱵᱟᱲᱟᱭ ᱫᱟᱠᱚ, ᱟᱨᱠᱤ ᱨᱚᱦᱚᱭ ᱞᱟᱹᱜᱤᱫ ᱛᱮᱜᱮ ᱾
ᱦᱮᱸ ᱦᱮᱸ
ᱟᱨ ᱫᱟᱫᱟ, ᱟᱯᱮ ᱫᱚ ᱟᱯᱮ ᱥᱮᱱ ᱵᱤᱨ ᱫᱤᱥᱚᱢ ᱠᱟᱱᱟᱯᱮ ᱥᱮ ᱟᱫᱚᱼᱼ
ᱦᱮᱸ ᱟᱞᱮ ᱫᱚ, ᱟᱞᱮ ᱵᱤᱨ ᱫᱤᱥᱚᱢ ᱮᱠᱫᱚᱢ ᱯᱩᱨᱟᱹ ᱜᱷᱚᱱᱚ ᱡᱚᱝᱜᱚᱞ ᱾
ᱚ ᱟᱨ ᱛᱟᱦᱞᱮ ᱵᱷᱟᱜᱤ ᱜᱮ ᱛᱟᱦᱞᱮ ᱟᱯᱮ ᱥᱮᱱ ᱫᱚ ᱤᱭᱟᱹ ᱠᱚ ᱧᱟᱢᱚᱜ ᱜᱮᱭᱟ ᱟᱨᱠᱤ ᱮᱼᱼ ᱮ ᱡᱮᱢᱚᱱ ᱠᱟ
ᱠᱟᱴᱠᱚ ᱦᱮᱸ ᱠᱟᱴ ᱠᱚ ᱨᱮᱱᱟᱜ ᱫᱚ ᱚᱵᱷᱟᱵᱽ ᱵᱟᱹᱪᱩᱜᱼᱟ, ᱢᱟᱱᱮᱼᱼ ᱟᱞᱮ ᱫᱚ ᱵᱤᱨ ᱠᱚᱦᱚᱸ ᱵᱟᱞᱮ ᱪᱟᱞᱟᱜ ᱜᱮᱭᱟ ᱠᱟᱴ ᱟᱹᱜᱩ ᱫᱚ ᱢᱟᱱᱮ ᱚᱲᱟᱜ ᱥᱩᱨ ᱥᱩᱯᱩᱨ ᱠᱚᱨᱮᱜᱮ ᱧᱟᱢᱚᱜ ᱜᱮᱭᱟ ᱾
ᱚᱻ, ᱢᱟᱱᱮ ᱚᱲᱟᱜ ᱥᱩᱨ ᱠᱷᱚᱱᱟᱜ ᱜᱮ ᱵᱤᱨ ᱛᱟᱯᱮ ᱵᱟᱝ ᱾
ᱦᱮᱸ ᱦᱮᱸ ᱦᱮᱸ, ᱢᱟᱱᱮ ᱟᱞᱮ ᱚᱲᱟᱜ ᱛᱟᱭᱱᱚᱢ ᱠᱷᱚᱱᱟᱜ ᱜᱮ ᱵᱤᱨ ᱮᱛᱚᱦᱚᱵ ᱠᱟᱱᱟ ᱾
ᱚ ᱟᱨ ᱱᱚᱝᱠᱟ ᱡᱚᱢᱟᱜ ᱡᱤᱱᱤᱥ ᱠᱚᱦᱚᱸ ᱚᱵᱷᱟᱵᱽ ᱵᱟᱹᱱᱩᱜᱼᱟ ᱵᱟᱝ? ᱡᱟᱦᱟᱸ ᱫᱚ ᱵᱤᱨ ᱠᱚᱨᱮ ᱧᱟᱢᱚᱜ ᱟᱭ ᱡᱮᱢᱚᱱ ᱠᱷᱤᱡᱩᱼᱼ ᱟᱨ ᱠᱟᱡᱩ ᱵᱟᱫᱟᱢ ᱟᱨ ᱟᱨ ᱪᱮᱫ ᱠᱚ ᱵᱤᱵᱷᱤᱱᱱᱚ ᱨᱚᱠᱚᱢᱟᱜ ᱟᱨᱠᱤ ᱡᱚᱢᱟᱜ ᱡᱤᱱᱤᱥ ᱠᱚ ᱢᱮᱱᱟᱜᱼᱟ ᱛᱚ? ᱟᱫᱚ ᱚᱱᱟ ᱠᱚᱨᱮᱱᱟᱜ ᱫᱚ ᱠᱚᱱᱚᱼᱼ
ᱵᱟᱝ ᱵᱟᱝ ᱚᱱᱟ ᱠᱚᱨᱮᱱᱟᱜ ᱫᱚ ᱪᱮᱫ ᱦᱚᱸ ᱚᱵᱷᱟᱵᱽ ᱵᱟᱹᱪᱩᱜᱼᱟ ᱾ ᱦᱮᱸ ᱡᱷᱚᱛᱚ ᱜᱮ ᱢᱮᱱᱟᱜ ᱜᱮᱭᱟ ᱟᱞᱮ ᱵᱤᱨ ᱨᱮᱫᱚ᱾ ᱛᱤᱨᱤᱞ ᱠᱚ ᱛᱟᱨᱚᱯ ᱠᱚ ᱛᱟ ᱯᱚᱨ ᱵᱷᱩᱞᱞᱩ ᱠᱚ ᱟᱸᱡᱚᱢ ᱵᱟᱲᱟ ᱠᱟᱫᱟ ᱵᱤᱱ ᱥᱮ ᱵᱟᱝ ᱵᱷᱩᱞᱞᱩ?
ᱚᱸ ᱦᱮᱸ ᱟᱹᱰᱤ ᱱᱟᱯᱟᱭ ᱮᱠᱫᱚᱢ᱾
ᱦᱩᱸ᱾
ᱟᱫᱚ ᱢᱟᱱᱮ ᱫᱟᱫᱟ ᱪᱮᱜ ᱤᱧ ᱞᱟᱹᱭᱟ ᱟᱞᱮ ᱥᱮᱱ ᱫᱚ ᱚᱱᱟ ᱢᱟᱱᱮ ᱵᱤᱞᱟᱹᱛ ᱫᱤᱥᱚᱢ ᱠᱟᱱᱟᱞᱮ ᱛᱚ ᱟᱫᱚ ᱟᱞᱮ ᱥᱮᱱ ᱫᱚ ᱵᱤᱨ ᱠᱚᱫᱚ ᱵᱟᱹᱱᱩᱜᱼᱟ᱾
ᱳ᱾
ᱦᱩᱸ ᱟᱞᱮ ᱥᱮᱱ ᱫᱚ ᱵᱤᱨ ᱠᱚᱫᱚ ᱟᱫᱚ ᱟᱨᱠᱤ ᱚᱱᱠᱟ ᱫᱚ ᱵᱤᱨ ᱫᱚ ᱵᱤᱨ ᱞᱮᱠᱟ ᱫᱚ ᱵᱟᱹᱱᱩᱜᱼᱟ ᱟᱨᱠᱤ, ᱚᱱᱮ ᱵᱟᱜᱟᱱ ᱠᱚ ᱢᱤᱱᱟᱜᱼᱟ᱾ ᱴᱩᱠᱴᱟᱠ ᱦᱟᱸᱰᱮ ᱱᱟᱸᱰᱮ ᱵᱟᱜᱟᱱ ᱢᱤᱱᱟᱜᱼᱟ᱾ ᱚᱱᱟ ᱦᱚᱸ ᱯᱚᱴᱟᱥ ᱵᱟᱜᱟᱱ ᱟᱨ ᱥᱤᱜᱩᱱ ᱵᱟᱜᱟᱱ ᱠᱚ ᱟᱨᱠᱤ ᱚᱝᱠᱟ᱾ ᱵᱤᱨ ᱞᱮᱠᱟ ᱫᱚ ᱵᱟᱝ ᱠᱟᱱᱟ, ᱟᱞᱮ ᱥᱮᱱ ᱫᱚ ᱥᱟᱦᱟᱱ ᱨᱮᱱᱟᱜ ᱫᱚ ᱫᱚᱢᱮ ᱚᱵᱷᱟᱵ᱾
ᱳ ᱛᱟᱦᱞᱮ ᱟᱯᱮ ᱫᱚ ᱪᱤᱫ ᱪᱤᱫ ᱛᱮᱯᱮ ᱤᱭᱟᱹ ᱤᱥᱤᱱ ᱜᱮᱭᱟ ᱫᱟᱠᱟ ᱠᱚᱫᱚ ᱜᱮᱥ ᱛᱮ?
ᱵᱟᱝ ᱜᱮᱫᱟ ᱜᱮᱥ ᱛᱮᱫᱚ ᱵᱟᱝ ᱟᱞᱮ ᱢᱟᱱᱮ ᱚᱱ ᱪᱮᱜ ᱮᱸ ᱠᱟᱥᱤ ᱠᱟᱥᱤᱢ ᱵᱟᱰᱟᱭᱟ ᱥᱮ
ᱦᱮᱸ ᱦᱮᱸ ᱵᱟᱰᱟᱭ ᱜᱮ ᱵᱟᱰᱟᱭ ᱜᱮᱤᱭᱟᱹᱧ᱾
ᱦᱳᱭ ᱦᱳᱭ, ᱚᱱᱟ ᱠᱚ ᱚᱱᱟ ᱠᱚᱞᱮ ᱤᱨ ᱟᱜᱩᱭᱟ ᱚᱱᱟ ᱠᱚᱛᱮᱞᱮ ᱤᱥᱤᱱ ᱜᱮᱭᱟ ᱟᱞᱮ ᱫᱚ᱾
ᱠᱟᱥᱤ ᱛᱟᱯᱚᱨᱮ ᱠᱷᱚᱲ ᱢᱤᱱᱟᱜᱼᱟ᱾
ᱚ ᱟᱫᱚ ᱢᱟ ᱟᱯᱮ ᱫᱚ ᱯᱩᱨᱟᱹ ᱢᱟᱱᱮ ᱵᱟᱡᱟᱨ ᱫᱤᱥᱚᱢ ᱥᱮ ᱪᱮᱫ ᱞᱮᱠᱟ?
ᱵᱟᱝᱜᱮ ᱵᱟᱡᱟᱨ ᱫᱤᱥᱚᱢ ᱫᱚ ᱵᱟᱝ ᱠᱟᱱᱟᱞᱮ᱾ ᱦᱮᱸ ᱱᱚᱝᱠᱟ ᱟᱹᱛᱩ ᱫᱤᱥᱚᱢ ᱜᱮ ᱠᱟᱱᱟ, ᱟᱫᱚ ᱢᱟᱱᱮ ᱟᱞᱮ ᱥᱮᱱ ᱫᱚ ᱵᱤᱨ ᱵᱟᱹᱱᱩᱜᱼᱟ ᱛᱚ ᱟᱫᱚ ᱠᱟᱹᱴᱤᱡ ᱥᱟᱦᱟᱱ ᱫᱚ ᱫᱚᱢᱮ ᱚᱵᱷᱟᱵ ᱟᱨ ᱜᱚᱴᱟ ᱥᱮᱱ ᱢᱟᱴ ᱠᱟᱱᱟ ᱟᱨᱠᱤ ᱟᱞᱮ ᱥᱮᱱ ᱫᱚ ᱡᱟᱦᱟᱸ ᱥᱮᱱ ᱜᱮᱢ ᱠᱚᱭᱚᱜᱟ ᱚᱱᱛᱮ ᱜᱮ ᱢᱟᱴ᱾
ᱦᱮᱸ ᱦᱮᱸ ᱦᱮᱸ᱾
ᱦᱮᱸ ᱦᱳᱭ ᱚᱝᱠᱟ, ᱟᱫᱚ ᱢᱟᱱᱮ ᱫᱟᱨᱮ ᱠᱚᱫᱚ ᱢᱤᱱᱟᱜᱼᱟ ᱢᱤᱱᱟᱜ ᱫᱚ ᱢᱤᱱᱟᱜᱼᱟ ᱢᱟᱱᱮ ᱚᱝᱠᱟ ᱫᱚ ᱫᱟᱨᱮ ᱵᱟᱹᱱᱩᱜᱼᱟ᱾ ᱟᱨ ᱡᱟᱦᱟᱸ ᱠᱚᱨᱮ ᱟᱹᱛᱩ ᱢᱤᱱᱟᱜ ᱟᱥᱮ ᱟᱹᱛᱩ ᱟᱹᱛᱩ ᱛᱮᱜᱮ ᱟᱨᱠᱤ ᱩᱱ ᱠᱟ ᱫᱟᱨᱮ ᱠᱚ ᱢᱤᱱᱟᱜᱼᱟ ᱠᱤᱪᱷᱩᱜᱟᱱ ᱟᱨᱠᱤ ᱚᱝᱠᱟ ᱞᱟᱴᱟ ᱯᱟᱴᱟ ᱠᱚ ᱢᱤᱱᱟᱜᱼᱟ ᱟᱨᱠᱤ᱾
ᱚ ᱦᱚ᱾
ᱚᱱᱮ ᱚᱝᱠᱟ ᱫᱚ ᱵᱟᱹᱱᱩᱜᱼᱟ ᱡᱮᱢᱚᱱ ᱵᱤᱨ ᱫᱤᱥᱚᱢ ᱡᱮᱢᱚᱱ ᱫᱚᱢᱮ ᱞᱟᱴᱟ ᱫᱚᱢᱮ ᱜᱚᱴᱟ ᱥᱮᱜ ᱮᱢ ᱠᱚᱭᱚᱜᱟ ᱜᱚᱴᱟᱜᱮ ᱞᱟᱴᱟ ᱜᱤᱭᱟ, ᱟᱨ ᱟᱞᱮ ᱥᱮᱱ ᱫᱚ ᱵᱟᱝ ᱚᱝᱠᱟ ᱫᱚ ᱵᱟᱝ ᱟᱨ ᱜᱚᱴᱟ ᱥᱮᱜ ᱮᱢ ᱠᱚᱭᱚᱜ ᱞᱮᱠᱷᱟᱱ ᱜᱚᱴᱟ ᱢᱟᱴᱷ ᱟᱨ ᱢᱮᱫᱴᱟᱝ ᱢᱟᱴᱷ ᱨᱮᱦᱚᱸ ᱢᱮᱫᱴᱟᱝ ᱦᱚᱸ ᱫᱟᱨᱮ ᱵᱟᱹᱱᱩᱜ ᱟᱞᱮ ᱥᱮᱱ ᱫᱚ᱾
ᱳ᱾
ᱚᱝᱠᱟᱭ ᱥᱤᱛᱩᱝ ᱫᱤᱱ ᱦᱚᱸ ᱥᱤᱛᱩᱝ ᱫᱤᱱ ᱦᱚᱸ ᱡᱮᱢᱩᱢᱩᱞᱚᱜᱼᱟ ᱚᱱᱠᱟ ᱨᱮᱱᱟᱜ ᱦᱚᱸ ᱢᱟᱱᱮ ᱡᱟᱭᱜᱟ ᱵᱟᱹᱱᱩᱜᱼᱟ ᱟᱨᱠᱤ᱾ ᱮᱭ ᱡᱮᱢᱚᱱ ᱡᱩᱫᱤ ᱦᱳᱲᱳ ᱤᱨᱠᱚ ᱦᱳᱲᱳ ᱨᱚᱦᱚᱭ ᱠᱚ ᱦᱳᱲᱳ ᱤᱨ ᱠᱚ ᱡᱩᱫᱤᱢ ᱪᱟᱞᱟᱭᱮᱱᱟ ᱢᱟᱴᱷ ᱢᱟᱴᱷ ᱨᱮ ᱟᱨ ᱡᱷᱚᱛᱚ ᱪᱷᱟᱛᱟ ᱨᱮᱱᱟᱜ ᱪᱷᱟᱛᱟ
ᱳᱢ᱾ ᱟᱪᱪᱷᱟ ᱟᱯᱮ ᱥᱮᱫ ᱫᱚ ᱟᱫᱚ ᱮᱸ ᱛᱤᱱᱟᱹᱜ ᱫᱷᱟᱣ ᱠᱚ ᱪᱟᱥ ᱜᱮᱭᱟ ᱵᱚᱪᱷᱚᱨ ᱨᱮᱫᱚ? ᱦᱮᱞᱳ᱾
ᱦᱮᱞᱳ᱾
ᱦᱮᱸ ᱦᱮᱸ ᱟᱸᱡᱚᱢᱚᱜ ᱠᱟᱱᱟ ᱵᱟᱝ ᱟᱸᱡᱚᱢᱚᱜ ᱠᱟᱱ ᱛᱟᱢ ᱛᱟᱦᱮᱸᱫ, ᱱᱮᱴᱣᱟᱨᱠᱮ ᱯᱨᱳᱵᱽᱞᱮᱢᱮᱫ ᱛᱟᱢᱟ ᱥᱮ ᱪᱮᱫ?
ᱠᱟᱹᱴᱤᱡ ᱱᱮᱴᱣᱟᱨᱠ ᱯᱨᱚᱵᱽᱞᱮᱢ ᱞᱮᱫᱟᱭ ᱟᱫᱚ ᱚᱱᱟᱛᱮ ᱦᱩᱭ ᱫᱟᱲᱮᱭᱟᱜᱼᱟ
ᱟᱪᱪᱷᱟ ᱟᱪᱪᱷᱟ ᱟᱫᱚ ᱢᱟᱹᱭ ᱞᱟᱹᱭᱫᱟᱹᱧ ᱤᱭᱟᱹ ᱟᱯᱮᱥᱮᱫ ᱫᱚ ᱵᱚᱪᱷᱚᱨ ᱨᱮᱫᱚ ᱛᱤᱱᱟᱹᱜ ᱫᱷᱟᱣ ᱪᱟᱥ ᱠᱟᱛᱮ ᱢᱤᱫ ᱫᱷᱟᱣ ᱥᱮ ᱵᱟᱨ ᱫᱷᱟᱣ?
ᱵᱟᱨ ᱫᱷᱟᱣ ᱠᱚ ᱪᱟᱥ ᱜᱮᱭᱟ ᱟᱞᱮ ᱥᱮᱱ ᱫᱚ
ᱚ ᱟᱨ ᱪᱮᱫ ᱠᱚ ᱪᱟᱥ ᱜᱮᱭᱟ ᱥᱚᱵᱽᱡᱤ ᱠᱚ ᱵᱟᱠᱚ ᱪᱟᱥ ᱜᱮᱭᱟ‌?
ᱦᱮᱸ ᱥᱚᱵᱽᱡᱤ ᱠᱚ ᱡᱚᱛᱚ ᱨᱚᱠᱚᱢᱟᱜ ᱜᱮᱠᱚ ᱪᱟᱥ ᱜᱮᱭᱟ ᱟᱨ ᱥᱚᱵᱽᱡᱤ ᱢᱮᱱᱟᱜᱼᱟ ᱛᱟᱨᱯᱚᱨᱮ ᱛᱩᱲᱤ ᱥᱚᱢᱚᱭ ᱫᱚ ᱛᱩᱲᱤ ᱠᱚ ᱪᱟᱥᱼᱟ ᱛᱟᱯᱚᱨᱮ ᱠᱷᱚᱥᱞᱟ ᱠᱚ ᱜᱩᱦᱩᱢ ᱟᱨ ᱡᱚᱱᱰᱨᱟ ᱢᱟᱱᱮ ᱡᱚᱛᱚ ᱨᱚᱠᱚᱢᱟᱜ ᱜᱮ ᱪᱟᱥ ᱫᱚ ᱦᱩᱭᱩᱜᱼᱟ ᱟᱞᱮᱥᱮᱱ ᱫᱚ ᱟᱞᱩ ᱟᱨ ᱚᱱᱮ ᱵᱟᱫᱟᱢ ᱡᱟᱦᱟᱸ ᱠᱚ ᱞᱟᱹᱭᱟ ᱵᱟᱫᱟᱢ ᱟᱨ ᱵᱟᱡᱽᱲᱟ ᱛᱟᱨᱢᱟᱱᱮ ᱚᱱᱟᱠᱚ ᱥᱟᱱᱟᱢ ᱞᱮᱠᱟ ᱦᱩᱭᱩᱜᱼᱟ
ᱚ
ᱟᱯᱮᱥᱮᱫ ᱫᱚ ᱛᱟᱦᱚᱞᱮ ᱪᱮᱫ ᱠᱚ ᱛᱟᱦᱚᱞᱮ ᱪᱟᱥ ᱦᱩᱭᱩᱜᱼᱟ?
ᱟᱞᱮ ᱥᱮᱫ ᱫᱚ ᱦᱩᱲᱩ ᱜᱮ ᱡᱟᱹᱥᱛᱤ ᱠᱚ ᱪᱟᱥ ᱜᱮᱭᱟ ᱟᱨ ᱦᱩᱲᱩ ᱵᱟᱛᱚ ᱥᱚᱵᱽᱡᱤᱠᱚ ᱪᱟᱥ ᱜᱮᱭᱟ ᱟᱹᱞᱩ ᱠᱚ ᱛᱟᱨᱯᱚᱨ ᱟᱨ ᱪᱮᱫ ᱠᱚ ᱛᱩᱲᱤ ᱠᱚ ᱱᱚᱣᱟ ᱠᱚᱜᱮ ᱟᱨ ᱥᱚᱵᱽᱡᱤ ᱠᱚᱫᱚ ᱩᱱᱟᱹᱜ ᱴᱟᱜ ᱫᱚ ᱵᱟᱠᱚ ᱪᱟᱥ ᱜᱮᱭᱟ ᱚᱱᱟ ᱟᱹᱞᱩ ᱛᱮᱜ ᱫᱚ ᱠᱟᱹᱴᱤᱡ ᱠᱚ ᱪᱟᱥᱟ
ᱚ ᱦᱚᱸ ᱟᱨ ᱛᱟᱦᱚᱞᱮ ᱫᱟᱜ ᱠᱚᱫᱚ ᱫᱟᱫᱟ ᱚᱠᱟ ᱨᱮᱯᱮ ᱧᱟᱢ ᱢᱟᱱᱮ ᱪᱮᱫ ᱨᱮᱱᱟᱜ ᱫᱟᱜ ᱯᱮ ᱧᱟᱢ ᱜᱮᱭᱟ ᱟᱨᱠᱤ
ᱟᱫᱚ ᱤᱭᱟᱹ ᱚᱱᱟ ᱢᱤᱱᱤ ᱢᱮᱱᱟᱜᱼᱟ ᱢᱤᱱᱤ ᱛᱮᱜᱮᱞᱮ ᱪᱟᱥ ᱜᱮᱭᱟ ᱢᱤᱱᱤ ᱢᱟᱱᱮᱢ ᱵᱩᱡᱷᱟᱹᱣ ᱜᱮᱭᱟ ᱥᱮ ᱵᱟᱝᱟ?
ᱟᱞᱮ ᱥᱮᱱ ᱦᱚᱸ ᱢᱤᱱᱤ ᱫᱚ ᱢᱮᱱᱟᱜ ᱜᱮᱭᱟ ᱟᱞᱮ ᱥᱮᱱ ᱦᱚᱸ ᱡᱩᱫᱤ ᱵᱟᱭ ᱵᱟᱭ ᱫᱟᱜᱟᱭ ᱮᱸᱰᱮᱠᱷᱟᱱ ᱫᱚ ᱢᱤᱱᱤ ᱛᱮᱜᱮ ᱦᱩᱭᱩᱜ ᱜᱮᱭᱟ ᱪᱟᱥ ᱠᱚᱫᱚ ᱢᱤᱱᱤ ᱛᱮᱜᱮ ᱵᱮᱥᱤ ᱫᱚ ᱦᱩᱭᱩᱜ ᱜᱮᱭᱟ ᱟᱞᱮ ᱥᱮᱫ ᱡᱩᱫᱤ ᱫᱟᱜ ᱠᱚ ᱵᱟᱝ ᱦᱮᱡ ᱞᱮᱱᱟ ᱟᱨ ᱡᱩᱫᱤ ᱫᱟᱜ ᱠᱚ ᱦᱤᱡᱩᱜᱼᱟ ᱡᱮᱢᱚᱱᱮ ᱫᱟᱜ ᱮᱫᱟᱭ ᱛᱚ ᱟᱨ ᱡᱩᱫᱤ ᱢᱟᱱᱮ ᱠᱮᱱᱮᱞ ᱫᱟᱜ ᱠᱚᱠᱚ ᱟᱲᱟᱜ ᱠᱚᱫᱚ ᱥᱮ ᱟᱞᱮ ᱥᱮᱱ ᱫᱚ ᱰᱩᱵᱩᱡᱚᱜᱼᱟ ᱦᱩᱲᱩ ᱠᱚ ᱡᱩᱫᱤ ᱨᱚᱦᱚᱭ ᱠᱟᱜᱼᱟᱞᱮ ᱥᱮ ᱫᱚᱢᱮ ᱰᱩᱵᱩᱡ ᱠᱚᱜᱼᱟ ᱟᱨ ᱟᱨ ᱚᱱᱮ ᱦᱟᱱᱟ ᱞᱟᱦᱟ ᱵᱟᱨ ᱪᱟᱞᱟᱣᱮᱱ ᱢᱟᱱᱮ ᱵᱚᱨᱥᱟ ᱨᱮᱫᱚ ᱦᱩᱲᱩ ᱡᱚᱠᱷᱚᱱ ᱵᱤᱞᱤᱭᱮᱱᱟᱥᱮ ᱟᱫᱚ ᱟᱞᱮᱭᱟᱜ ᱫᱚ ᱯᱩᱨᱟᱹ ᱦᱩᱲᱩ ᱰᱩᱵᱩᱡ ᱟᱠᱟᱱ ᱛᱟᱞᱮ ᱛᱟᱦᱮᱸᱼᱟ ᱢᱟᱱᱮ ᱵᱤᱞᱤ ᱥᱚᱢᱚᱭ ᱜᱮ ᱟᱨᱠᱤ ᱟᱨ ᱚᱱᱮ ᱚᱱᱠᱟ ᱤᱭᱟᱹ ᱛᱮᱦᱚᱸ ᱵᱟᱞᱮ ᱤᱭᱟᱹ ᱫᱟᱲᱮᱭᱟᱫᱟᱜ ᱟᱫᱚ ᱡᱚᱛᱚ ᱯᱚᱴᱠᱚᱡ ᱱᱚᱥᱴᱚᱭᱮᱱᱟ ᱟᱨᱠᱤ ᱚᱱᱟ ᱟᱨᱦᱚᱸ ᱯᱚᱴᱠᱚᱡᱱᱟ ᱚᱱᱟ ᱦᱩᱲᱩ ᱠᱚ
ᱚ ᱟᱯᱮ ᱥᱮᱱ ᱫᱚ ᱪᱮᱫ ᱛᱮᱠᱚ ᱤᱨ ᱜᱮᱛᱮ ᱚᱱᱟ ᱜᱟᱹᱰᱤ ᱛᱮᱥᱮ ᱛᱤ ᱛᱮᱯᱮ ᱤᱨ ᱜᱮᱭᱟ?
ᱟᱫᱚ ᱪᱮᱫ ᱚᱱᱠᱟ ᱚᱠᱟ ᱫᱤᱱ ᱟᱫᱚ ᱡᱟᱦᱟᱸᱭ ᱡᱟᱦᱟᱸ ᱞᱮᱠᱟ ᱟᱨᱠᱤ ᱟᱫᱚ ᱜᱟᱹᱰᱤ ᱛᱮᱜᱮ ᱵᱤᱥᱤ ᱫᱚᱠᱚ ᱤᱨ ᱮᱫᱟ ᱱᱤᱛᱚᱜ ᱱᱮᱛᱟᱨ ᱫᱚ ᱢᱟᱱᱮ ᱟᱞᱮ ᱥᱮᱱ ᱫᱚ ᱫᱚᱢᱮ ᱞᱚᱥᱚᱫ ᱥᱮ ᱟᱨ ᱞᱚᱥᱚᱫ ᱫᱚ ᱢᱟᱱᱮ ᱟᱹᱰᱤ ᱩᱛᱼ ᱩᱛᱟᱹᱨ ᱵᱚᱞᱚᱱᱟ ᱞᱚᱥᱚᱫ ᱢᱟᱱᱮ ᱡᱩᱫᱤᱢ ᱟᱬᱜᱚᱱᱟ ᱞᱚᱥᱚᱫ ᱨᱮ ᱯᱩᱨᱟᱹ ᱵᱚᱞᱚ ᱟᱢ ᱚᱱᱠᱟ ᱞᱚᱥᱚᱫ ᱟᱫᱚ ᱛᱟᱦᱚᱞᱮ ᱜᱤ ᱛᱮᱜᱮ ᱠᱚ ᱤᱨ ᱦᱚᱪᱚᱭᱮᱫᱟ ᱱᱮᱛᱟᱨ ᱫᱚ ᱵᱮᱥᱤ ᱫᱚ ᱟᱨ ᱚᱱᱮ ᱜᱷᱩᱴᱩ ᱦᱚᱲᱩ ᱠᱚ ᱠᱚᱨᱮ ᱟᱨᱠᱤ ᱚᱱᱟ ᱚᱱᱟ ᱫᱚ ᱛᱤ ᱛᱮ ᱜᱮ ᱠᱚ ᱤᱨ ᱮᱫᱟ ᱡᱟᱦᱟᱸ ᱟᱫᱚ ᱚᱱᱟ ᱫᱚ ᱢᱟᱱᱮ ᱩᱱᱠᱩ ᱰᱟᱹᱝᱨᱤ ᱠᱚᱠᱚ ᱡᱚᱢ ᱦᱚᱪᱚ ᱠᱚ ᱞᱟᱹᱜᱤᱫ ᱛᱮ
ᱚ
ᱚᱱᱠᱟ ᱡᱩᱫᱤ ᱞᱟᱛᱟᱨ ᱠᱷᱮᱛ ᱠᱟᱱᱟ ᱛᱟᱦᱞᱮ ᱞᱟᱛᱟᱨ ᱨᱮ ᱟᱨᱠᱤ ᱡᱮ ᱫᱚᱢᱮ ᱫᱟᱜ ᱚᱱᱟ ᱠᱚᱨᱮ ᱫᱚ ᱟᱹᱰᱤ ᱛᱮᱜᱮ ᱠᱚ ᱤᱨᱪᱷᱟᱹ ᱜᱮᱛᱟᱞᱮᱭᱟ
ᱳᱻ
ᱦᱮᱞᱳᱣ᱾
ᱦᱮᱸ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ᱾
ᱦᱮᱞᱳᱣ᱾
ᱦᱮᱸ ᱦᱮᱞᱳᱣ᱾
ᱦᱮᱞᱳᱣ᱾
ᱦᱮᱞᱳᱣ ᱦᱮᱸ᱾
ᱵᱟᱝ ᱟᱡᱚᱢᱚᱜ ᱠᱟᱱ ᱛᱟᱦᱮᱸᱼᱟ ᱛᱷᱚᱲᱟ ᱜᱟᱱ ᱠᱟᱹᱴᱤᱡ ᱡᱟᱱᱤᱡ ᱱᱮᱴᱣᱟᱨᱠ ᱯᱨᱵᱮᱞᱮᱢᱼᱼ
ᱚᱸ ᱤᱧᱟᱹᱜ ᱨᱚᱲ ᱵᱟᱝ ᱟᱡᱚᱢᱚᱜ ᱠᱟᱱ ᱛᱟᱦᱮᱸᱫ?
ᱦᱳᱭ ᱦᱳᱭ ᱵᱟᱝ ᱟᱸᱡᱚᱢᱚᱜ ᱠᱟᱱ ᱛᱟᱷᱮᱱᱼᱼ
ᱳ ᱟᱪᱷᱟ ᱟᱪᱷᱟ᱾ ᱤᱭᱟᱹ ᱟᱫᱚ ᱢᱟᱹᱭ ᱞᱟᱹᱭ ᱫᱟ ᱪᱮᱫ ᱨᱮᱢ ᱚᱞᱚᱜ ᱠᱟᱱᱛᱮ?
ᱚᱞᱚᱜ ᱫᱚ ᱦᱩᱭᱩᱜ ᱠᱟᱱᱟ ᱱᱤᱛᱚᱜ ᱫᱚ ᱱᱚᱱᱰᱮᱼᱼ ᱠᱚᱞᱮᱡ ᱨᱮ ᱵᱷᱩᱨᱛᱤ ᱦᱩᱭᱩᱜ ᱞᱟᱹᱜᱤᱫ ᱟᱸ ᱟᱫᱚᱼᱼ
ᱚᱸ᱾
ᱦᱳᱭ ᱦᱳᱭ᱾
ᱦᱩᱸ᱾
ᱠᱚᱞᱮᱡ ᱨᱮ ᱟᱨ ᱫᱟᱫᱟ ᱟᱯᱮ ᱥᱮᱱ ᱫᱚ ᱢᱟᱱᱮ ᱚᱱᱮᱼᱼ ᱥᱟᱱᱛᱟᱞᱤ ᱢᱤᱰᱤᱭᱟᱢ ᱤᱥᱠᱩᱞ ᱠᱚ ᱢᱮᱱᱟᱜ ᱜᱮᱭᱟ ᱥᱮ ᱵᱟᱝ?
ᱦᱮᱸ ᱢᱮᱱᱟᱜ ᱜᱮᱭᱟ ᱟᱞᱮ ᱥᱮᱱ ᱫᱚ᱾
ᱚᱸ ᱟᱨ ᱛᱤᱱᱟᱹᱜ ᱜᱟᱱ ᱢᱟᱱᱮ ᱜᱤᱫᱽᱨᱟᱹ ᱠᱚ ᱪᱮᱫ ᱞᱮᱠᱟ ᱠᱚ ᱯᱟᱲᱦᱟᱜ ᱠᱟᱱᱟ ᱚᱱᱟ ᱤᱥᱠᱩᱞ ᱨᱮᱫᱚ?
ᱦᱮᱸ ᱯᱟᱲᱦᱟᱜ ᱫᱚ ᱯᱟᱲᱦᱟᱜ ᱫᱚᱠᱚ ᱯᱟᱲᱦᱟᱜ ᱠᱟᱱ ᱜᱮᱭᱟ ᱟᱹᱰᱤ ᱜᱟᱱ ᱜᱮ, ᱱᱤᱛᱚᱜ ᱫᱚ ᱡᱚᱛᱚ ᱫᱚ ᱵᱟᱠᱚ ᱯᱟᱲᱦᱟᱜ ᱠᱟᱱᱟ ᱱᱮᱛᱟᱨ ᱢᱟ ᱵᱮᱥᱤᱨ ᱵᱷᱟᱜ ᱜᱮ ᱚᱱᱟ᱾ ᱡᱟᱦᱟᱸᱭᱟᱜ ᱴᱟᱠᱟ ᱯᱩᱭᱥᱟᱹ ᱠᱚ ᱢᱮᱱᱟᱜ ᱛᱟᱠᱚᱣᱟ ᱩᱱᱠᱩ ᱢᱟ ᱤᱝᱞᱤᱥ ᱢᱤᱰᱤᱭᱟᱢ ᱨᱮᱠᱚ ᱵᱷᱚᱨᱛᱤᱭᱮᱫ ᱠᱚᱣᱟ᱾ ᱟᱨ ᱵᱟᱫ ᱵᱟᱹᱠᱤ ᱵᱟᱝᱞᱟ ᱢᱤᱰᱤᱭᱟᱢ ᱠᱚᱨᱮ ᱥᱟᱱᱛᱟᱲ ᱢᱤᱰᱤᱭᱟᱢ ᱫᱚ ᱯᱟᱲᱦᱟᱣ ᱫᱚᱠᱚ ᱯᱟᱲᱦᱟᱜ ᱠᱟᱱᱟ ᱠᱤᱱᱛᱩ ᱩᱱᱟᱹᱜᱴᱟ ᱫᱚ ᱵᱟᱝᱼᱟ,
ᱚᱸ ᱦᱚᱸ ᱦᱳᱭ ᱛᱚ ᱟᱞᱮᱥᱮᱱ ᱦᱚᱸ ᱚᱱᱠᱟᱜᱮ ᱢᱟᱱᱮᱼᱼ ᱟᱨ ᱟᱞᱮ ᱥᱮᱫ ᱚᱱᱟ ᱚᱱᱟ ᱠᱷᱟᱹᱛᱤᱨ ᱛᱮ ᱵᱮᱥᱤ ᱵᱟᱠᱚ ᱯᱟᱲᱦᱟᱣᱮᱫ ᱠᱚᱣᱟ᱾ ᱡᱟᱹᱥᱛᱤ ᱜᱮ ᱥᱮᱨ ᱠᱚ ᱵᱟᱹᱱᱩᱜ ᱠᱚᱣᱟ ᱟᱨᱼᱼ ᱯᱨᱚᱵᱞᱮᱢ ᱦᱳᱭ ᱦᱳᱭ᱾ ᱟᱫᱚ ᱢᱟᱱᱮ ᱚᱱᱟ ᱨᱮᱱ ᱚᱱᱟ ᱥᱮᱨ ᱠᱚ ᱡᱩᱫᱤ ᱵᱟᱠᱚ ᱛᱟᱦᱮᱱᱟ ᱛᱟᱦᱚᱞᱮ ᱜᱤᱫᱽᱨᱟᱹ ᱦᱚᱸ ᱪᱤᱠᱟᱹ ᱛᱮᱠᱚ ᱯᱟᱲᱦᱟᱣ᱾ ᱛᱟᱠᱚᱭᱟ ᱢᱟᱱᱮ ᱥᱟᱦᱚᱥ ᱧᱚᱜ ᱵᱟᱠᱚᱼᱼ ᱵᱟᱠᱚ ᱵᱩᱡ ᱞᱮᱫᱟ ᱡᱮ ᱯᱟᱲᱦᱟᱣ ᱞᱮᱠᱚ ᱠᱷᱟᱱ ᱵᱷᱟᱜᱤ ᱴᱷᱤᱠ ᱠᱚ ᱥᱤᱠᱷᱟ ᱠᱚ ᱧᱟᱢᱟ᱾ ᱚᱱᱟ ᱢᱟᱱᱮ ᱥᱟᱦᱚᱥ ᱧᱚᱜ ᱵᱟᱠᱚ ᱵᱩᱡᱷᱟᱹᱣ ᱫᱟ ᱟᱫᱚ ᱡᱟᱦᱟᱱᱟᱜ᱾ ᱱᱤᱡᱮ ᱛᱮᱜᱮ ᱟᱨᱠᱤ ᱯᱟᱲᱦᱟᱣ ᱦᱩᱭᱩᱜᱼᱟ ᱛᱚ ᱚᱱᱟ ᱨᱮᱫᱚ᱾ ᱟᱫᱚ ᱚᱱᱟᱛᱮᱜᱮ ᱟᱫᱚᱼᱼ
ᱟᱫᱚ ᱢᱟᱹᱭ ᱟᱢᱫᱚ ᱪᱮᱫ ᱛᱮᱢ ᱯᱟᱲᱦᱟᱣ ᱠᱟᱱᱟ ᱥᱟᱱᱛᱟᱞᱤ ᱢᱤᱰᱤᱭᱟᱢ ᱛᱮ?
ᱤᱧᱦᱚᱸ ᱤᱧ ᱫᱚ ᱯᱷᱟᱭᱤᱵ᱾ ᱟᱨ ᱯᱷᱟᱭᱤᱵ ᱠᱷᱚᱱᱟᱜ ᱢᱟᱱᱮ ᱱᱟᱭᱤᱱ ᱫᱷᱟᱹᱵᱤᱡ ᱥᱟᱱᱛᱟᱞᱤ ᱛᱤᱧ ᱯᱟᱲᱦᱟᱣ ᱞᱮᱱ ᱛᱟᱦᱮᱸᱱᱟ ᱥᱟᱱᱛᱟᱞᱤ ᱢᱤᱼᱼ ᱦᱮᱸ ᱛᱟᱯᱚᱨᱮ ᱟᱫᱚ ᱵᱮᱝᱜᱚᱞᱤ ᱢᱤᱰᱤᱭᱟᱢ ᱨᱮᱧ ᱵᱷᱚᱨᱛᱤᱭᱮᱱᱟ ᱤᱧᱦᱚ᱾
ᱚᱸ ᱪᱮᱫᱟᱜ ᱟᱫᱚ ᱵᱟᱢ ᱠᱩᱥᱤᱭᱟᱫᱟ ᱥᱟᱱᱛᱟᱞᱤ ᱢᱤᱰᱤᱭᱟᱢ ᱫᱚ?
ᱟᱨ ᱵᱟᱝ ᱫᱟ ᱵᱟᱝ ᱠᱩᱥᱤ ᱫᱩᱧ ᱠᱩᱥᱤᱭᱟᱜ ᱛᱟᱦᱮᱸᱱᱟ ᱟᱫᱚ ᱢᱟᱱᱮ ᱡᱮᱼᱼ ᱫᱟᱫᱟ ᱪᱮᱫ ᱤᱧ ᱞᱟᱹᱭᱟ ᱢᱟᱱᱮ ᱡᱟᱦᱟᱸᱨᱮ ᱤᱧᱤᱧ ᱵᱷᱩᱨᱛᱤ ᱠᱚᱜᱼᱟ ᱟᱨ ᱡᱟᱦᱟ᱾ ᱤᱥᱠᱩᱞ ᱛᱟᱦᱮᱸ ᱠᱟᱱᱟ ᱛᱚᱠᱷᱚᱱ ᱟᱫᱚ ᱢᱟᱱᱮ ᱴᱤᱪᱟᱨ ᱠᱚ ᱵᱟᱠᱚ ᱛᱟᱦᱮᱸ ᱠᱟᱱᱟ ᱤᱞᱮᱵᱷᱮᱱ ᱴᱩᱭᱮᱞᱵᱷ᱾ ᱯᱟᱲᱦᱟᱜ ᱢᱮ ᱱᱟᱭᱤᱱ ᱴᱮᱱ ᱤᱞᱮᱵᱷᱮᱱ ᱴᱩᱭᱮᱞᱵᱷ ᱯᱟᱲᱦᱟᱣ ᱞᱟᱹᱜᱤᱫ ᱟᱫᱚ ᱛᱟᱦᱚᱞᱮ᱾
ᱦᱳᱭ ᱟᱫᱚ ᱚᱸᱰᱮ ᱫᱚ ᱴᱤᱪᱟᱨ ᱠᱚ ᱵᱟᱠᱚ ᱛᱟᱦᱮᱸ ᱠᱟᱱᱟ ᱩᱱᱠᱩ ᱫᱚ ᱮᱭᱮᱴ ᱫᱷᱟᱹᱵᱤᱡ ᱜᱮ ᱯᱟᱲᱦᱟᱣ ᱨᱮᱱᱟᱜ ᱤᱭᱟᱹ ᱢᱮᱱᱟᱜ ᱛᱟᱠᱚᱣᱟ᱾ ᱚᱱᱠᱟ ᱦᱚᱸ ᱩᱱᱠᱩ ᱫᱚ ᱯᱩᱨᱟᱹ ᱯᱟᱨᱢᱟᱱᱮᱴ ᱴᱤᱪᱟᱨ ᱫᱚ ᱵᱟᱝ ᱠᱟᱱᱟ ᱠᱚᱛᱚ᱾ ᱢᱟᱱᱮ ᱩᱱᱠᱩ ᱦᱚᱸ ᱯᱨᱟᱭᱵᱷᱮᱴ ᱴᱤᱪᱟᱨ ᱠᱟᱱᱟ ᱠᱚ ᱡᱟᱦᱟᱸ ᱫᱚ ᱞᱟᱹᱭ ᱵᱟᱭ ᱞᱟᱹᱭ ᱫᱟᱲᱮ ᱪᱮᱞᱮ ᱠᱚ ᱢᱮᱛᱟ ᱠᱚᱣᱟ ᱟᱨ ᱢᱟᱱᱮ ᱩᱱᱠᱩ ᱦᱚᱸ ᱚᱱᱠᱟ ᱠᱟᱛᱮᱜ ᱠᱚ ᱦᱮᱡ ᱦᱳᱭ ᱯᱨᱟᱭ ᱴᱪᱟᱨ ᱦᱳᱭ ᱟᱨᱠᱤ ᱯᱨᱟᱭ ᱴᱤᱪᱟᱨ ᱠᱚ ᱢᱟᱱᱮ ᱚᱱᱠᱟ ᱢᱮᱱᱟᱜ ᱠᱚᱣᱟ ᱚᱱᱠᱟ ᱵᱷᱟᱵᱮᱫᱚ ᱩᱱᱠᱩ ᱦᱚᱸ ᱚᱱᱮ ᱮᱭᱤᱴ ᱫᱷᱟᱹᱵᱤᱡ ᱯᱟᱲᱦᱟᱣ ᱨᱮᱱᱟᱜ ᱜᱮ ᱢᱮᱱᱟᱜ ᱛᱟᱠᱚᱣᱟ ᱟᱫᱚ ᱛᱟᱦᱚᱞᱮ ᱱᱟᱭᱤᱱ ᱴᱮᱱ ᱤᱞᱮᱵᱷᱮᱱ ᱴᱩᱭᱮᱞᱵᱷ ᱫᱚ ᱪᱤᱠᱟᱹ ᱠᱟᱛᱮᱫ ᱯᱟᱲᱦᱟᱣ ᱦᱩᱭᱩᱜᱼᱟ ᱮᱭ ᱠᱟᱨᱚᱱ ᱛᱮ ᱟᱫᱚᱧ ᱞᱟᱹᱭ ᱡᱮ ᱵᱮᱝᱜᱚᱞᱤ ᱢᱤᱰᱤᱭᱟᱢ ᱛᱮᱧ ᱯᱟᱲᱦᱟᱜᱼᱟ ᱴᱤᱭᱩᱥᱮᱱ ᱠᱚᱦᱚᱧ ᱧᱟᱢ-ᱟ᱾
ᱦᱮᱸ
ᱦᱮᱸ ᱟᱫᱚ ᱚᱱᱠᱟ ᱢᱚᱱᱮ ᱠᱟᱛᱮᱜ ᱟᱨᱠᱤ ᱵᱮᱝᱜᱚᱞᱤ ᱢᱤᱰᱤᱭᱟᱢ ᱨᱮ ᱵᱷᱚᱨᱛᱤ ᱦᱩᱭᱱᱟ
ᱳᱦᱚ
ᱦᱩᱸ ᱦᱮ ᱟᱨ ᱵᱟᱠᱷᱟᱱ ᱫᱚ ᱥᱟᱱᱛᱟᱞᱤ ᱢᱤᱰᱤᱭᱟᱢ ᱛᱮᱜᱮ ᱛᱟᱦᱮᱸ ᱫᱚ ᱦᱩᱭ ᱠᱚᱜᱼᱟ ᱟᱫᱚ ᱚᱲᱟᱜ ᱦᱚᱲ ᱦᱚᱸᱠᱚ ᱞᱟᱹᱭ ᱫᱟᱠᱚ ᱡᱮ ᱵᱮᱝᱜᱚᱞᱤ ᱥᱟᱱᱛᱟᱞᱤ ᱢᱤᱰᱤᱭᱟᱢ ᱛᱮ ᱱᱚᱜᱚᱭ ᱱᱚᱝᱠᱟ ᱪᱟᱞᱟᱜ ᱠᱟᱱᱟ ᱠᱟᱱᱟ ᱛᱟᱦᱚᱞᱮ ᱵᱮᱝᱜᱚᱞᱤ ᱢᱤᱰᱤᱭᱟᱢ ᱛᱮᱜᱮ ᱯᱟᱲᱦᱟᱜ ᱢᱮ ᱵᱚᱨᱚᱱ ᱟᱨᱦᱚᱸ ᱠᱚᱞᱮᱡᱽ ᱥᱮᱫ ᱨᱮ ᱥᱟᱱᱛᱟᱞᱤ ᱢᱤᱰᱤᱭᱟᱢ ᱡᱩᱫᱤᱢ ᱧᱟᱢᱟ ᱛᱟᱦᱚᱞᱮ ᱥᱟᱱᱛᱟᱞᱤ ᱢᱤᱰᱤᱭᱟᱢ ᱛᱮ ᱯᱟᱲᱦᱟᱜ ᱢᱮ ᱩᱱ ᱫᱚ
ᱦᱩᱸ ᱦᱩᱸ
ᱛ
ᱚᱱᱠᱟ ᱵᱷᱟᱵᱮ ᱟᱨᱠᱤ